ᱟᱨ ᱨᱚᱲ ᱠᱚᱦᱟᱸᱜ ᱴᱷᱟᱢ ᱴᱷᱟᱢ ᱜᱮᱵᱚᱱ ᱟᱸᱡᱚᱢ ᱴᱷᱤᱠᱟᱹᱭᱮᱫᱼᱟ ᱛᱚ?
ᱮᱠᱫᱚᱢ ᱜᱚᱢᱠᱮ ᱟᱹᱰᱤ ᱪᱮᱦᱨᱟ ᱦᱮᱢᱟᱞ ᱩᱢᱩᱞ ᱜᱚᱢᱦᱮᱲ ᱜᱮ ᱟᱹᱰᱤ ᱨᱤᱞᱟᱹᱢᱟᱞᱟᱜ ᱜᱮᱞᱤᱧ ᱟᱸᱡᱚᱢ ᱴᱷᱟᱹᱣᱠᱟᱹ ᱭᱮᱼᱟ ᱾ ᱟᱨ ᱜᱚᱝᱠᱮ ᱥᱟᱹᱜᱩᱱ ᱧᱤᱫᱟᱹ ᱾
ᱦᱳᱭ ᱥᱟᱹᱜᱩᱱ ᱧᱤᱫᱟᱹ ᱜᱚᱝᱠᱮ ᱾
ᱦᱳᱭ ᱟᱨ ᱜᱚᱝᱠᱮ ᱞᱟᱹᱭ ᱫᱟᱞᱤᱧ ᱱᱟᱯᱟᱭ ᱜᱮᱭᱟ ᱵᱤᱱ ᱛᱚ?
ᱦᱳᱭ ᱱᱤᱛᱳᱜ ᱥᱚᱢᱚᱭ ᱫᱚ ᱦᱟᱸᱜ ᱾ ᱪᱟᱸᱫ ᱵᱚᱸᱜᱟᱣᱟᱜ ᱫᱟᱭᱟ ᱫᱩᱞᱟᱹᱲ ᱛᱮ ᱛᱷᱩᱢ ᱟᱥᱤᱡ ᱛᱮ ᱱᱟᱯᱟᱭ ᱜᱮ ᱢᱮᱱᱟᱜ ᱟᱠᱟᱫ ᱞᱤᱧᱟᱹ ᱾ ᱟᱨ ᱚᱲᱟᱜ ᱠᱚᱨᱮᱜ ᱦᱚᱸ ᱥᱟᱱᱟᱢ ᱠᱚᱜᱮ ᱦᱟᱸᱜ ᱱᱟᱯᱟᱭ ᱵᱟᱲᱟ ᱜᱮ ᱢᱮᱱᱟᱜ ᱟᱠᱟᱫ ᱠᱚᱣᱟ ᱟᱨ ᱪᱮᱫ᱾
ᱦᱳᱭ ᱦᱳᱭ
ᱟᱵᱮᱱ ᱜᱮ ᱦᱟᱸᱜ ᱚᱠᱟᱞᱮᱠᱟ?
ᱟᱹᱞᱤᱧ ᱦᱚᱸ ᱜᱚᱢᱠᱮ ᱪᱟᱸᱫᱳ ᱵᱚᱸᱜᱟᱜ ᱫᱟᱭᱟ ᱫᱩᱞᱟᱹᱲ ᱥᱮ ᱟᱭᱳᱼᱵᱟᱵᱟᱣᱟᱜ ᱫᱟᱭᱟ ᱫᱩᱞᱟᱹᱲ ᱟᱭᱳᱼᱵᱟᱵᱟᱣᱟᱜ ᱟᱥᱤᱨᱵᱟᱫᱽ ᱛᱮ ᱟᱹᱰᱤ ᱱᱟᱯᱟᱭ ᱱᱟᱭ ᱱᱟᱯᱟᱭ ᱱᱟᱯᱟᱭ ᱜᱮ ᱢᱮᱱᱟᱜ ᱟᱠᱟᱫ ᱦᱟᱛᱟᱲ ᱞᱤᱧᱟᱭ ᱮᱠᱷᱚᱱ ᱫᱚ ᱟᱨ ᱪᱟᱸᱫᱳ ᱵᱚᱸᱜᱟ ᱴᱷᱮᱱ ᱱᱤᱭᱟᱹ ᱱᱤᱭᱟᱹ ᱜᱮᱞᱤᱧ ᱠᱷᱚᱡᱚᱜᱼᱟ ᱡᱮ ᱱᱟᱭ ᱱᱟᱯᱟᱭ ᱜᱮ ᱫᱚᱦᱚ ᱠᱟᱹᱞᱤᱧ ᱢᱟᱭ ᱟᱨ ᱫᱤᱥᱚᱢ ᱦᱚᱲ ᱦᱚᱸ ᱡᱮᱱ ᱡᱚᱛᱚ ᱱᱟᱯᱟᱭ ᱜᱮ ᱫᱚᱦᱚ ᱠᱟᱠᱚ ᱢᱟ᱾
ᱦᱳᱭ ᱦᱳᱭ ᱟᱨ ᱱᱚᱣᱟ ᱢᱟ ᱦᱟᱸᱜ ᱪᱟᱸᱫᱚ ᱵᱚᱸᱜᱟ ᱴᱷᱮᱱ ᱥᱮ ᱥᱤᱨᱡᱚᱱᱤᱭᱟᱹ ᱴᱷᱮᱱ ᱫᱚ ᱦᱟᱸᱜ ᱱᱟᱭᱛᱮ ᱱᱟᱯᱟᱭ ᱛᱮ ᱛᱟᱦᱮᱱ ᱜᱮ ᱦᱟᱸᱜ ᱵᱚᱱ ᱠᱷᱚᱡᱚᱜ-ᱟ ᱾
ᱦᱳᱭ ᱦᱳᱭ ᱦᱳᱭ ᱾ ᱟᱨ ᱜᱚᱢᱠᱮ ᱞᱟᱹᱭ ᱫᱟᱞᱤᱧ ᱵᱟᱹᱥᱭᱟᱹᱢ ᱵᱟᱹᱥᱭᱟᱹᱢ ᱞᱟᱹᱭ ᱫᱟᱞᱤᱧ ᱠᱤᱫᱩᱵ ᱮᱱᱟ ᱵᱮᱱ ᱥᱮ ᱟᱣᱨᱤ?
ᱦᱳᱭ ᱠᱤᱫᱩᱵ ᱫᱚ ᱦᱟᱸᱜ ᱠᱤᱫᱩᱵ ᱵᱟᱲᱟ ᱜᱚᱫ ᱠᱟᱱᱟᱞᱤᱧ ᱟᱨ ᱠᱤᱫᱩᱵ ᱵᱟᱲᱟ ᱠᱟᱛᱮᱫ ᱜᱮ ᱦᱟᱸᱜ ᱱᱚᱝᱠᱟ ᱨᱚᱯᱚᱲ ᱵᱟᱲᱟ ᱦᱩᱭᱩᱜ ᱠᱟᱱᱟ ᱟᱨ ᱪᱮᱫ᱾
ᱦᱳᱭ ᱦᱳᱭ ᱦᱚᱭ ᱟᱨ ᱜᱚᱢᱠᱮ ᱞᱟᱹᱭ ᱟᱹᱞᱤᱧ ᱤᱧ ᱤᱭᱟᱹ ᱢᱟᱱᱮ ᱪᱮᱫ ᱠᱚᱵᱮᱱ ᱢᱟᱱᱮ ᱪᱮᱫ ᱠᱚᱞᱮ ᱩᱛᱩ ᱞᱮᱫᱼᱟ?
ᱦᱚᱭ ᱛᱮᱦᱮᱧ ᱫᱚ ᱦᱟᱸᱜ ᱵᱷᱟᱹᱜᱤᱭᱟᱜ ᱜᱮ ᱦᱩᱭ ᱞᱮᱱᱟ ᱟᱨ ᱪᱮᱫ ᱡᱟᱦᱟᱸ ᱫᱚ᱾ ᱰᱟᱝᱨᱤ ᱡᱤᱞ ᱟᱨ ᱥᱚᱵᱡᱤ ᱫᱚ ᱦᱟᱸᱜ ᱟᱹᱞᱩ ᱵᱮᱸᱜᱟᱲ ᱠᱚ ᱦᱩᱭ ᱞᱮᱱᱟ ᱾
ᱦᱳᱭ ᱦᱳᱭ ᱦᱳᱭ ᱜᱚᱢᱠᱮ ᱦᱚᱭ ᱟᱨ ᱫᱟᱹᱞ ᱨᱟᱥᱮ ᱫᱚ ᱜᱚᱢᱠᱮ ᱵᱟᱝ ᱛᱟᱦᱮᱸ ᱠᱟᱱᱟ?
ᱫᱟᱹᱞ ᱨᱟᱥᱮ ᱫᱚ ᱛᱮᱦᱮᱧ ᱫᱚ ᱵᱟᱝ ᱛᱟᱦᱮᱸ ᱠᱟᱱᱟ ᱦᱟᱸᱜ᱾ ᱚᱱᱟ ᱰᱟᱝᱨᱤ ᱡᱤᱞ
ᱟᱪᱪᱷᱟ ᱟᱪᱪᱷᱟ ᱟᱪᱪᱷᱟ ᱜᱚᱝᱠᱮ ᱟᱪᱪᱷᱟ ᱾ ᱟᱪᱪᱷᱟ ᱟᱪᱷᱟ ᱾
ᱟᱵᱮᱱ ᱫᱚ ᱦᱟᱸᱜ ᱠᱤᱫᱩᱵ ᱵᱟᱲᱟ ᱜᱚᱫ ᱠᱟᱱᱟ ᱵᱮᱱ ᱡᱟᱹᱱᱤᱡ ᱪᱚᱝ?
ᱦᱳᱭ ᱜᱚᱝᱠᱮ ᱟᱹᱞᱤᱧ ᱦᱚᱸ ᱚᱱᱟ ᱢᱚᱴᱟᱢᱩᱴᱤ ᱳᱭ ᱯᱚᱱᱨᱚ ᱢᱤᱱᱤᱴ ᱞᱟᱦᱟ ᱜᱟᱱ ᱜᱮᱞᱤᱧ ᱠᱤᱫᱩᱵ ᱠᱟᱱᱟ᱾
ᱟᱪᱪᱷᱟ ᱟᱪᱪᱷᱟ᱾
ᱟᱨ ᱟᱞᱮ ᱦᱚᱸ ᱩᱛᱩ ᱞᱮᱫ ᱛᱟᱞᱮᱭᱟᱠᱚ ᱢᱟᱱᱮ ᱪᱮᱫ ᱠᱚ ᱩᱛᱩ ᱞᱮᱜᱼᱟ ᱚᱭ ᱠᱚ ᱤᱭᱟᱹ ᱪᱳᱷᱞᱟ ᱪᱷᱳᱞᱟ ᱢᱚᱴᱚᱨ ᱠᱚᱠᱚ ᱩᱛᱩ ᱜᱩᱜᱷᱱᱤ ᱦᱩᱭᱞᱮᱱᱟ᱾
ᱟᱪᱪᱷᱟ ᱟᱪᱪᱷᱟ ᱟᱪᱪᱷᱟ ᱾
ᱦᱚᱭ ᱟᱨ ᱫᱟᱹᱞ ᱨᱟᱥᱮ᱾
ᱟᱪᱪᱷᱟ ᱟᱪᱪᱷᱟ᱾
ᱢᱳᱴᱟᱢᱩᱴᱤ ᱥᱤᱵᱤᱞ ᱜᱮ ᱟᱹᱭᱠᱟᱹᱣᱱᱟ ᱟᱹᱰᱤ ᱪᱮᱦᱨᱟ ᱟᱹᱰᱤ ᱨᱚᱢᱚᱡᱽ ᱜᱮᱞᱤᱧ ᱟᱹᱭᱠᱟᱹᱣ ᱠᱮᱫᱮᱜᱼᱟ ᱡᱚᱱ ᱵᱟᱲᱟ ᱠᱟᱛᱮᱫ ᱾
ᱦᱳᱭ ᱚᱱᱟ ᱢᱟ ᱠᱟᱛᱷᱟ ᱠᱟᱱ ᱜᱮᱭᱟ ᱾ ᱟᱨ ᱟᱵᱚ ᱢᱟ ᱦᱟᱸᱜ ᱱᱚᱝᱠᱟ ᱟ ᱟᱹᱛᱩ ᱫᱤᱥᱚᱢ ᱨᱮ ᱦᱟᱸᱜ ᱛᱟᱦᱮᱱ ᱥᱟᱱᱛᱟᱲ ᱦᱚᱯᱚᱱ ᱥᱮ ᱠᱷᱮᱨᱣᱟᱞ ᱦᱚᱯᱚᱱ ᱦᱚᱯᱚᱱ ᱠᱟᱱᱟ ᱵᱚᱱ ᱟᱫᱚ ᱟᱵᱚ ᱢᱟ ᱦᱟᱸᱜ ᱥᱟᱱᱟᱢ ᱞᱮᱠᱟ ᱞᱮᱠᱟᱱᱟᱜ ᱡᱚᱢ ᱧᱩ ᱠᱚ ᱦᱟᱸᱜ ᱵᱚᱱ ᱠᱩᱥᱤᱭᱟᱜᱼᱟ ᱥᱮ ᱡᱚᱢ ᱜᱮᱭᱟᱵᱚᱱ ᱦᱟᱸᱜ ᱟᱵᱚ ᱥᱟᱱᱛᱟᱲ ᱦᱚᱯᱚᱱ ᱫᱚ᱾
ᱦᱳᱭ ᱦᱳᱭ ᱦᱳᱭ ᱜᱚᱝᱠᱮ ᱾
ᱦᱳᱭ ᱦᱳᱭ ᱦᱳᱭ᱾
ᱡᱮ ᱱᱚᱜᱼᱚᱭ ᱱᱚᱜᱼᱚ ᱱᱚᱝᱠᱟᱱᱟᱜ ᱜᱟᱞᱚᱪ ᱟᱠᱷᱲᱟ ᱢᱤᱫᱴᱟᱝ ᱛᱮᱭᱟᱨ ᱟᱠᱟᱱ ᱛᱟᱵᱚᱱ ᱟᱵᱚᱣᱟᱜ ᱡᱮ ᱟᱵᱚ ᱫᱤᱥᱚᱢ ᱦᱚᱲ ᱡᱚᱛ ᱡᱚᱛᱚ ᱦᱚᱲ ᱱᱚᱰᱮ ᱠᱷᱚᱱᱟᱜ ᱵᱚᱱ ᱜᱟᱯᱟᱞᱢᱟᱨᱟᱣ ᱫᱟᱲᱮᱭᱟᱜ ᱠᱟᱱᱟ᱾ ᱚᱱᱟ ᱠᱷᱟᱹᱛᱤᱨ ᱟᱞᱤᱧ ᱦᱚᱸ ᱢᱟᱱᱮ ᱫᱟᱠᱟ ᱡᱚᱢ ᱠᱟᱛᱮ ᱢᱟᱱᱮ ᱡᱟᱹᱯᱤᱫ ᱫᱟ ᱫᱤᱱ ᱜᱮᱞᱤᱧ ᱡᱟᱹᱯᱤᱫ ᱡᱟᱯᱤᱫᱟ ᱟᱫᱚ ᱢᱮᱱᱠᱷᱟᱱ ᱱᱚᱜ ᱱᱚᱜᱼ ᱡᱮ ᱜᱟᱞᱚᱪ ᱟᱠᱷᱲᱟ ᱢᱮᱱᱟᱜ ᱛᱟᱵᱚᱱᱟ ᱦᱮᱸ ᱥᱮ ᱚᱸᱰᱮ ᱦᱮᱡ ᱠᱟᱛᱮᱜ ᱟᱹᱞᱤᱧ ᱦᱚᱸ ᱠᱟᱹᱴᱤᱡ ᱜᱟᱯᱟᱞᱢᱟᱨᱟᱣ ᱠᱟᱛᱮᱫ ᱟᱹᱞᱤᱧᱟᱜ ᱡᱟᱦᱟᱸ ᱟᱹᱞᱤᱧᱟᱜ ᱡᱟᱦᱟᱸ ᱢᱚᱱᱮ ᱠᱷᱚᱱᱟᱜ ᱚᱯᱤᱱᱤᱭᱚᱱ ᱠᱚ ᱚᱱᱟ ᱠᱚ ᱠᱟᱹᱴᱤᱡ ᱟᱯᱮ ᱫᱤᱥᱚᱢ ᱦᱚᱲ ᱴᱷᱮᱱ ᱞᱟᱹᱭ ᱯᱟᱥᱱᱟᱣᱟ᱾
ᱦᱳᱭᱥᱮ ᱴᱷᱤᱠ ᱥᱮ ᱵᱷᱩᱞ ᱠᱟᱱ ᱛᱟᱞᱤᱧᱟ ᱡᱩᱫᱤ ᱴᱷᱤᱠ ᱠᱷᱟᱱ ᱫᱚ ᱟᱨ ᱦᱳᱭ ᱫᱤᱥᱚᱢ ᱦᱚᱲ ᱯᱟᱥᱱᱟᱣ ᱯᱟᱥᱱᱟᱣ ᱠᱚᱣᱟ ᱢᱟ ᱵᱚᱱ ᱦᱳᱭ ᱥᱮ᱾
ᱦᱳᱭ ᱦᱳᱭ ᱦᱳᱭ᱾
ᱦᱳᱭ ᱚᱱᱟ ᱠᱷᱟᱹᱛᱤᱨ ᱛᱮ ᱱᱚᱜᱼᱚᱭ ᱮᱠᱷᱚᱱᱳ ᱟᱹᱵᱤᱱ ᱥᱟᱞᱟᱜ ᱥᱮ ᱟᱨᱚ ᱥᱮ ᱱᱚᱜᱼᱚᱭ ᱢᱮᱱᱟᱜ ᱟᱠᱟᱫ ᱞᱤᱧ ᱱᱚᱣᱟ ᱟᱠᱷᱲᱟ ᱨᱮ ᱢᱮᱱᱟᱜ ᱟᱠᱟ ᱟᱞᱤᱧ ᱥᱟᱝ
ᱦᱳᱭ ᱦᱳᱭ ᱱᱚᱣᱟ ᱢᱟ ᱦᱟᱸᱜ
ᱠᱟᱛᱷᱟ ᱠᱟᱛᱷᱟ ᱜᱟᱞᱢᱟᱨᱟᱣ ᱠᱟᱛᱮᱜ ᱦᱟᱜ ᱢᱚᱱ ᱡᱟᱹᱯᱤᱫᱟᱜ ᱡᱮᱦᱮᱛᱩ ᱟᱨᱚ ᱜᱟᱯᱟ ᱪᱟᱥ-ᱵᱟᱥ ᱠᱟᱹᱢᱤ ᱠᱚᱦᱚᱸ ᱢᱮᱱᱟᱜ ᱟᱠᱟᱫ ᱛᱟᱵᱚᱱᱟ ᱥᱮ᱾
ᱦᱳᱭ ᱦᱳᱭ, ᱱᱤᱛᱚᱜ ᱢᱟ ᱪᱟᱥ-ᱵᱟᱥ ᱠᱟᱹᱢᱤ ᱫᱤᱱ ᱠᱟᱱᱟ, ᱦᱮᱸ ᱵᱟᱝ?
ᱦᱳᱭ, ᱦᱳᱭ, ᱦᱳᱭ᱾
ᱦᱳᱭ᱾
ᱟᱫᱚ ᱦᱟᱸᱜ ᱜᱚᱢᱠᱮ ᱱᱚᱝᱠᱟ ᱞᱮᱠᱟ ᱟᱹᱞᱤᱧ ᱫᱚ ᱦᱟᱸᱜ ᱞᱤᱧ ᱩᱭᱦᱟᱹᱨ ᱵᱷᱟᱵᱽᱱᱟ ᱥᱮ ᱫᱤᱥ ᱦᱩᱫᱤᱥ ᱞᱤᱧ ᱢᱚᱱᱮᱭ ᱞᱟᱹᱭ ᱥᱚᱫᱚᱨᱮᱫᱟ, ᱟᱵᱮᱱ ᱴᱷᱮᱱ ᱡᱮ ᱱᱚᱜᱼᱚᱭ ᱡᱮ ᱦᱟᱸᱜ ᱟᱵᱚ ᱠᱤᱪᱷᱩ ᱫᱤᱱ ᱢᱟᱲᱟᱝ ᱜᱮ ᱦᱟᱸᱜ ᱡᱟᱦᱟᱸ ᱫᱚ ᱦᱩᱞ ᱢᱟᱦᱟ ᱵᱚᱱ ᱢᱟᱱᱟᱣ ᱵᱟᱛᱟᱣ ᱠᱮᱫᱼᱟ᱾
ᱦᱳᱭ, ᱦᱳᱭ, ᱦᱳᱭ, ᱜᱚᱢᱠᱮ᱾
ᱟᱫᱚ ᱱᱚᱜᱼᱚᱭ ᱱᱟᱣᱟ ᱦᱩᱞ ᱢᱟᱦᱟ ᱛᱤᱥᱟ ᱡᱩᱱ ᱦᱤᱞᱳᱜ, ᱡᱟᱦᱟᱸ ᱫᱚ ᱟᱴᱷᱨᱚᱥᱚ ᱪᱩᱣᱟᱱᱱᱚ ᱯᱚᱧᱪᱟᱱᱱᱚ ᱥᱟᱹᱦᱤᱞ ᱥᱟᱹᱦᱤᱫ ᱨᱮ ᱛᱤᱨᱤᱥᱟ ᱡᱩᱱ ᱦᱤᱞᱳᱜ ᱥᱤᱫᱩ-ᱠᱟᱹᱱᱦᱩ ᱥᱮ ᱟᱨᱚ ᱚᱱᱠᱟᱱ ᱟᱹᱰᱤᱜᱟᱱ ᱵᱤᱨ ᱵᱟᱱᱴᱟ ᱠᱚ, ᱠᱷᱮᱨᱣᱟᱞ ᱦᱚᱯᱚᱱ ᱠᱚ, ᱞᱟᱹᱲᱦᱟᱹᱭ ᱞᱮᱫ ᱫᱚ ᱟᱠᱚ ᱟᱠᱣᱟᱜ ᱢᱟᱭᱟᱢ ᱠᱚ ᱞᱤᱸᱜᱤ ᱞᱮᱫᱟ, ᱡᱤᱣᱤ ᱠᱚ ᱟᱞᱟᱭ ᱞᱮᱫᱟ, ᱱᱚᱜᱚ ᱱᱚᱣᱟ ᱫᱤᱱ ᱫᱚ ᱟᱵᱚ ᱪᱮᱫ ᱞᱮᱠᱟᱱᱟᱜ, ᱨᱟᱹᱥᱠᱟᱹ ᱨᱮᱱᱟᱜ ᱫᱤᱱ ᱥᱮ ᱫᱩᱠ ᱨᱮᱱᱟᱜ ᱫᱤᱱ ᱠᱟᱱ ᱛᱟᱵᱚᱱᱟ᱾ ᱟᱫᱚ ᱪᱮᱫ ᱞᱮᱠᱟ ᱱᱚᱣᱟ ᱟᱵᱮᱱᱟᱜ ᱤᱫᱤ ᱠᱟᱛᱮᱫ ᱢᱚᱴᱟ ᱢᱩᱴᱤ ᱪᱮᱫ ᱞᱮᱠᱟᱵᱮᱱ ᱢᱚᱱᱮᱭᱮᱫᱟ?
ᱦᱳᱭ ᱦᱳᱭ ᱜᱚᱢᱠᱮ, ᱟᱹᱞᱤᱧ ᱫᱚ ᱢᱟᱱᱮ ᱱᱚᱣᱟ ᱫᱤᱱ ᱡᱟᱦᱟᱸ ᱢᱟᱱᱮ ᱡᱟᱦᱟᱸ ᱫᱚ ᱜᱚᱝᱠᱮ ᱟᱴᱷᱟᱨᱚᱥᱚ ᱯᱚᱪᱟᱱᱱᱚ ᱥᱟᱞ ᱨᱮ ᱵᱟᱝ ᱟᱴᱷᱚᱨ ᱥᱚ, ᱦᱳᱭ ᱡᱟᱦᱟᱸ ᱦᱩᱭ ᱞᱮᱱ ᱟᱞᱤᱧ ᱡᱩᱫᱤᱧ ᱞᱟᱹᱭᱟ, ᱱᱚᱣᱟ ᱫᱚ ᱟᱹᱰᱤ ᱫᱩᱠ ᱨᱮᱱᱟᱜ ᱠᱟᱛᱷᱟ ᱠᱟᱱᱟ ᱟᱨ ᱟᱹᱰᱤ ᱫᱩᱠ ᱨᱮᱱᱟᱜ ᱠᱟᱛᱷᱟ ᱟᱨ ᱟᱨ ᱢᱤᱫᱴᱮᱱ ᱫᱚ ᱦᱩᱭᱩᱜ ᱠᱟᱱᱟ ᱟᱵᱚᱣᱟᱜ ᱫᱚ ᱟᱹᱰᱤ ᱜᱚᱨᱚᱵᱟᱱ ᱠᱟᱛᱷᱟ ᱠᱟᱱᱟ ᱱᱚᱣᱟ ᱫᱚ᱾
ᱟᱵᱚ ᱨᱮᱱ ᱵᱤᱨ ᱵᱟᱱᱴᱟ ᱥᱤᱫᱩ ᱠᱟᱹᱱᱦᱩ, ᱯᱷᱩᱞᱳ-ᱡᱷᱟᱱᱚ, ᱵᱤᱨᱥᱟ ᱢᱩᱱᱰᱟ ᱟᱨᱚ ᱮᱢᱟᱱ ᱮᱢᱟᱱ ᱛᱮᱱ ᱠᱚ᱾ ᱟᱨᱚ ᱟᱭᱢᱟ ᱟᱭᱢᱟ ᱥᱟᱨᱦᱟᱹᱣ ᱦᱚᱲ ᱡᱟᱦᱟᱸᱭ ᱫᱤᱥᱚᱢ ᱞᱟᱹᱜᱤᱫ ᱡᱤᱣᱤ ᱠᱚ ᱮᱢ ᱟᱠᱟᱫ ᱚᱱᱟ ᱫᱚ ᱟᱹᱰᱤ ᱫᱩᱠᱷ ᱨᱮᱱᱟᱜ ᱠᱟᱛᱷᱟ ᱠᱟᱱᱟ᱾ ᱠᱟᱱᱟ, ᱢᱮᱱᱠᱷᱟᱱ ᱩᱱᱠᱩᱣᱟᱜ ᱡᱤᱣᱤ ᱟᱞᱟᱭ ᱠᱟᱛᱮ ᱟᱵᱚ ᱠᱚ, ᱟᱵᱚ ᱠᱚ, ᱯᱷᱩᱨᱜᱟᱹᱞ ᱦᱚᱴᱚ ᱟᱵᱚ ᱯᱷᱩᱨᱜᱟᱹᱞ ᱫᱤᱥᱚᱢ ᱠᱚ ᱮᱢ ᱮᱢ ᱦᱚᱴᱚ ᱟᱠᱟᱫ ᱵᱚᱱᱟ᱾ ᱚᱱᱟ ᱟᱱᱮ ᱟᱹᱰᱤ ᱟᱹᱰᱤ ᱜᱚᱨᱚᱵᱽ ᱨᱮᱱᱟᱜ ᱠᱟᱛᱷᱟ ᱠᱟᱱ ᱛᱟᱵᱚᱱᱟ᱾
ᱦᱳᱭ, ᱦᱳᱭ, ᱦᱳᱭ᱾
ᱟᱨ ᱱᱚᱜᱼᱚᱭ ᱡᱮ ᱡᱟᱦᱟᱸ ᱫᱚ ᱠᱤᱪᱷᱩ ᱫᱤᱱ ᱢᱟᱨᱟᱝ ᱯᱟᱨᱚᱢᱮᱱ ᱥᱤᱫᱩ ᱠᱟᱹᱱᱦᱩ, ᱦᱳᱭ ᱥᱮ ᱢᱟᱱᱮ ᱦᱩᱞ ᱦᱩᱞ ᱢᱟᱦᱟ ᱯᱟᱨᱚᱢ ᱢᱮᱱ
ᱦᱳᱭ᱾
ᱚᱠᱟ ᱠᱚᱨᱮ ᱚᱠᱟ ᱠᱚᱨᱮ ᱡᱟᱭᱜᱟ ᱠᱚᱨᱮ ᱜᱮᱞᱤᱧ ᱧᱮᱞᱮᱫᱼᱟ, ᱱᱚᱣᱟ ᱧᱩᱛᱩᱢ ᱛᱮ ᱚᱨᱠᱮᱥᱴᱟᱨ ᱠᱚᱦᱚᱸ ᱦᱩᱭ ᱦᱩᱭ ᱮᱢᱟᱱ ᱠᱟᱱᱟ᱾ ᱱᱚᱣᱟ ᱧᱩᱛᱩᱢ ᱛᱮ ᱵᱚᱞ ᱠᱷᱮᱞ ᱠᱚᱦᱚᱸ ᱦᱩᱭ ᱮᱢᱟᱱᱚᱜ ᱠᱟᱱᱟ᱾ ᱟᱫᱚ ᱜᱚᱝᱠᱮ ᱱᱚᱣᱟ ᱠᱚᱫᱚ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ ᱥᱮ
ᱦᱳᱭ ᱦᱳᱭ ᱦᱳᱭ᱾
ᱱᱚᱣᱟ ᱧᱩᱛᱩᱢ ᱛᱮ ᱤᱱᱟᱹ ᱫᱤᱱ ᱫᱚ ᱠᱟᱹᱴᱤᱡ ᱵᱚᱦᱚᱜ ᱛᱤᱨᱩᱯ ᱠᱟᱛᱮᱜ ᱠᱟᱹᱴᱤᱡ ᱵᱚᱱ ᱩᱱᱠᱩ ᱱᱤᱭᱮ ᱠᱟᱹᱴᱤᱡ ᱵᱟᱨ ᱵᱟᱨ ᱵᱟᱨᱯᱚᱛ ᱠᱟᱛᱷᱟ ᱵᱚᱱ ᱨᱚᱲ ᱜᱟᱞᱢᱟᱨᱟᱣᱼᱟ ᱥᱮ᱾ ᱩᱱᱠᱩ ᱵᱚᱱ ᱩᱭᱦᱟᱹᱨ ᱠᱚᱣᱟ᱾
ᱦᱳᱭ ᱦᱳᱭ ᱩᱱᱠᱩ ᱤᱫᱤ ᱠᱟᱛᱮᱫ ᱢᱤᱫᱴᱟᱱ ᱟ᱾ ᱞᱟᱠᱪᱟᱨ ᱟᱠᱷᱲᱟ ᱥᱮ ᱱᱤᱛᱚᱜ ᱟᱵᱚᱨᱮᱱ ᱦᱩᱰᱤᱧ ᱦᱩᱰᱤᱧ ᱢᱟᱹᱭ ᱵᱟᱹᱵᱩ ᱛᱟᱠᱚ ᱡᱟᱦᱟᱸ᱾ ᱢᱮᱱᱟᱜ ᱟᱠᱟᱫ ᱠᱚᱣᱟ ᱩᱱᱠᱩ ᱵᱚᱱ ᱞᱟᱹᱭ ᱥᱮᱬᱟᱚ ᱟᱠᱣᱟ ᱥᱮ ᱞᱟᱹᱭ᱾ ᱥᱟᱰᱮ ᱟᱠᱚ ᱟᱵᱚᱱ ᱟᱵᱚ ᱫᱚ ᱱᱚᱜᱼᱚ ᱱᱚᱝᱠᱟ ᱠᱟᱛᱮᱫ ᱟᱵᱚᱣᱟᱜ ᱫᱤᱥᱚᱢ ᱯᱷᱩᱨᱜᱟᱹᱞ ᱞᱮᱱ ᱛᱟᱵᱚᱱᱟ ᱱᱚᱣᱟ ᱫᱤᱱ ᱦᱤᱞᱳᱜ᱾ ᱦᱮᱸ ᱵᱟᱝ ᱟᱫᱚ ᱟᱹᱞᱤᱧ ᱦᱚᱸ ᱚᱱᱠᱟᱜᱮ ᱟᱵᱤᱱ ᱵᱮᱤᱱ ᱞᱟᱹᱭ ᱠᱮᱫ ᱞᱮᱠᱟ ᱦᱟᱸᱜ᱾ ᱡᱟᱦᱟᱸ ᱫᱚ ᱱᱚᱣᱟ ᱟᱴᱷᱨᱚᱥᱚ ᱯᱚᱧᱪᱟᱱᱱᱚ ᱛᱮᱤᱥᱮ ᱡᱩᱱ ᱦᱤᱞᱳᱜ ᱦᱟᱸᱜ᱾ ᱟᱭᱢᱟ ᱡᱟᱭᱜᱟ ᱨᱮᱜᱮᱞᱤᱧ ᱧᱮᱞ ᱟᱹᱜᱩᱭᱮᱫᱟ ᱦᱟᱸᱜ᱾
ᱦᱩᱸ ᱦᱩᱸ
ᱟᱫᱚ ᱱᱚᱜ ᱱᱚᱝᱠᱟ ᱚᱨᱠᱮᱥᱴᱟᱨ ᱯᱟᱛᱟ ᱪᱷᱟᱛᱟ᱾ ᱟᱨᱦᱚ ᱚᱱᱠᱟᱱ ᱮᱢᱟᱱ ᱛᱮᱢᱟᱱ ᱠᱚ ᱫᱚᱦᱚᱭᱮᱫᱟ᱾ ᱪᱮᱫ ᱟᱫᱚ ᱫᱚᱦᱚᱭᱮᱫ ᱠᱷᱟᱱ ᱠᱚ᱾ ᱚᱱᱠᱟ ᱚᱱᱟ ᱠᱚ ᱡᱟᱭᱜᱟ ᱨᱮ ᱡᱟᱦᱟᱸ ᱟᱵᱚ ᱱᱤᱛᱚᱜ᱾
ᱡᱟᱦᱟᱸ ᱢᱟᱹᱭ ᱵᱟᱹᱵᱩ ᱛᱟᱠᱚ ᱚᱞᱚᱜ ᱡᱤᱭᱚᱱ ᱨᱮ ᱡᱟᱦᱟᱸ ᱯᱟᱹᱼᱼ ᱯᱟᱹᱴᱷᱣᱟᱹ ᱠᱟᱱᱟ ᱠᱚ ᱩᱱᱠᱩ ᱦᱚᱸ ᱚᱱᱟ ᱡᱟᱭᱜᱟ ᱨᱮ ᱥᱮᱴᱮᱨ ᱠᱟᱛᱮᱫ ᱦᱟᱸᱜ᱾ ᱦᱟᱺᱰᱤ ᱯᱟᱹᱣᱨᱟᱹ ᱠᱚ ᱥᱚᱞᱚᱝ ᱮᱫᱟ᱾ ᱥᱮ ᱮᱱᱮᱡ ᱥᱮᱨᱮᱧ ᱫᱟᱠᱚ᱾ ᱟᱫᱚ ᱱᱚᱜᱚᱭ ᱱᱚᱣᱟ ᱠᱚ ᱟᱹᱞᱤᱧ ᱞᱤᱧ ᱢᱚᱱᱮᱭᱟ ᱟᱵᱚ ᱫᱚ ᱦᱟᱸᱜ᱾ ᱱᱚᱣᱟ ᱢᱟ ᱢᱤᱫ ᱠᱟᱛᱷᱟ ᱛᱮ ᱦᱟᱸᱜ ᱵᱚᱱ ᱵᱟᱲᱟᱭᱟ ᱡᱮ ᱮᱱᱦᱤᱞᱳᱜ ᱫᱚ ᱦᱟᱸᱜ᱾ ᱟᱭᱢᱟ ᱵᱤᱨ ᱵᱟᱱᱴᱟ ᱠᱚᱥᱮ ᱥᱤᱫᱩ ᱠᱟᱹᱱᱩ᱾ ᱛᱟᱹᱠᱤᱱ ᱟᱹᱭᱩᱨ ᱛᱮ ᱞᱟᱹᱲᱦᱟᱹᱭ ᱦᱩᱭ ᱞᱮᱱᱟ ᱟᱫᱚ᱾ ᱩᱱᱠᱩ ᱫᱚ ᱦᱟᱸᱜ ᱟᱠᱚᱣᱟᱜ ᱡᱫᱤ ᱡᱤᱣᱤ ᱥᱮ ᱢᱟᱭᱟᱢ ᱠᱚ ᱞᱤᱸᱜᱤ ᱞᱮᱱ᱾ ᱛᱟᱠᱚᱣᱟ ᱟᱫᱚ ᱚᱱᱟᱛᱮᱞᱤᱧ ᱢᱮ ᱚᱱᱟ ᱫᱚ ᱟᱵᱚ ᱫᱚ ᱨᱟᱹᱥᱠᱟᱹ ᱨᱮᱱᱟᱜ ᱫᱤᱱ ᱫᱚ ᱵᱟᱝ ᱠᱟᱱ᱾ ᱛᱟᱵᱚᱱᱟ ᱟᱨ ᱜᱚᱨᱚᱵᱟᱱᱟᱜ ᱛᱟᱵᱟᱱᱟ ᱟᱨ ᱜᱚᱨᱚᱵᱽ ᱟᱱᱟᱜ ᱫᱤᱱ ᱠᱟᱱ ᱛᱟᱵᱚᱱᱟ ᱟᱹᱰᱤ ᱫᱩᱠᱷᱚ ᱨᱮᱱᱟᱜ᱾ ᱦᱚ ᱸ ᱫᱤᱱ ᱠᱟᱱᱟ ᱟᱨ ᱪᱮᱫ ᱟᱫᱚ ᱚᱱᱟ ᱞᱮᱠᱟᱛᱮ᱾ ᱮᱱ ᱦᱤᱞᱳᱜ ᱡᱮ ᱟᱵᱚ ᱱᱚᱣᱟ ᱠᱟᱛᱷᱟ ᱡᱟᱛᱮ ᱯᱚᱨᱚᱵᱽ ᱠᱚ᱾ ᱢᱟᱱᱟᱣ ᱵᱟᱛᱟᱣ ᱥᱮ ᱠᱚᱨᱟᱣ ᱫᱟᱵᱚᱱ ᱱᱚᱣᱟ ᱠᱚᱫᱚ ᱡᱟᱛᱮ᱾ ᱵᱚᱱᱫᱚᱭ ᱦᱳᱭᱳᱜ ᱛᱟᱵᱚᱱᱟ ᱪᱮ ᱵᱟᱵᱚᱱ ᱠᱚᱨᱟᱣ ᱦᱚᱪᱚ᱾ ᱠᱳᱢᱟ ᱚᱱᱠᱟᱱ ᱦᱳᱭ᱾
ᱟᱵᱚ ᱡᱮ ᱱᱚᱜᱼᱚᱭ ᱢᱤᱫᱴᱟᱝ ᱜᱟᱞᱚᱪ ᱟᱠᱷᱲᱟ ᱛᱮᱭᱟᱨ ᱟᱠᱟᱱ ᱛᱟᱵᱚᱱ ᱜᱚᱝᱠᱮ ᱱᱚᱝᱠᱟ ᱱᱚᱝᱠᱟ ᱟᱵᱚ ᱡᱮ᱾ ᱟᱢ ᱟᱵᱮᱱ ᱦᱚᱸ ᱜᱚᱝᱠᱮ ᱟᱞᱟᱫᱟ ᱫᱤᱥᱚᱢ ᱨᱮᱱ ᱦᱚᱲ ᱠᱟᱱᱟᱵᱮᱱ ᱱᱚᱝᱠᱟ ᱱᱚᱝᱠᱟ ᱛᱮᱜᱮ ᱟᱵᱚ ᱫᱤᱥᱚᱢ ᱦᱚᱲ᱾ ᱴᱷᱮᱱ ᱢᱟᱱᱮ ᱱᱚᱣᱟ ᱢᱮᱥᱮᱡ ᱪᱚ ᱟᱵᱚᱣᱟᱜ ᱱᱤᱡᱮᱨ ᱱᱤᱡᱮᱨ ᱳᱯᱤᱱᱤᱭᱚᱱ ᱟᱵᱚ ᱫᱤᱥᱚᱢ ᱦᱚᱲ ᱴᱷᱮᱱ ᱵᱚᱱ᱾ ᱯᱟᱥᱱᱟᱣ ᱫᱟᱲᱮᱭᱟᱜ ᱢᱟ ᱦᱳᱭᱥᱮ ᱱᱚᱣᱟ ᱜᱟᱞᱚᱪ ᱟᱠᱷᱲᱟ ᱛᱮᱭᱟᱨ ᱠᱟᱛᱮ ᱦᱚᱸ ᱟᱹᱰᱤ ᱜᱮ ᱱᱟᱯᱟᱭ ᱟᱠᱟᱱᱟ᱾
ᱦᱳᱭ ᱦᱳᱭ ᱦᱳᱭ ᱦᱳᱭ ᱟᱫᱚ ᱦᱟᱸᱜ ᱱᱟᱯᱟᱭ ᱫᱚ ᱱᱟᱯᱟᱭ ᱟᱠᱟᱱ ᱜᱮᱭᱟ ᱪᱮᱫᱟᱜ ᱥᱮ᱾ ᱟᱵᱚ ᱢᱟ ᱦᱟᱜ ᱟᱭᱢᱟ ᱡᱟᱭᱜᱟ ᱥᱮ ᱟᱭᱢᱟ ᱴᱚᱴᱷᱟ ᱠᱚᱨᱮ ᱟᱭᱢᱟ ᱯᱟᱲᱟ ᱠᱚᱨᱮ᱾ ᱛᱮᱛᱚ ᱮ ᱥᱮᱱᱜᱟ ᱦᱟᱸᱰᱮ ᱱᱟᱰᱮ ᱥᱟᱱᱛᱟᱲ ᱠᱷᱮᱨᱣᱟᱞ ᱦᱚᱯ᱾ ᱦᱚᱯᱚᱱ ᱠᱚ ᱦᱟᱸᱜ ᱵᱚᱱ ᱜᱤᱨᱟᱹ ᱵᱟᱥ ᱠᱟᱛᱮᱫ ᱢᱮᱱᱟᱜ ᱟᱠᱟᱫ ᱵᱳᱱᱟ᱾ ᱟᱫᱚ ᱦᱟᱸᱜ ᱚᱱ ᱱᱚᱠᱟ ᱦᱟᱸᱜ ᱱᱚᱣᱟ ᱜᱟᱞᱚᱪ ᱟᱠᱷᱲᱟ ᱛᱟᱞᱟ ᱛᱮᱜᱮ ᱦᱟᱸᱜ᱾ ᱦᱟᱱᱛᱮ ᱱᱟᱛᱮᱱᱟᱜ ᱠᱷᱚᱵᱚᱨ ᱠᱚ ᱦᱟᱸᱜ ᱵᱚᱱ ᱟᱸᱡᱚᱢᱮᱭᱟ ᱟᱨ ᱪᱮᱫ᱾
ᱦᱳᱭ ᱦᱳᱭ ᱦᱚ
ᱦᱳᱭ ᱦᱳᱭ ᱟᱨ ᱨᱚᱲ ᱨᱚᱯᱚᱲ ᱦᱚᱸ ᱦᱩᱭᱩᱜ ᱠᱟᱱ ᱜᱮᱭᱟ ᱾
ᱦᱳᱭ ᱦᱳᱭ ᱦᱳᱭ
ᱦᱳᱭ᱾
ᱟᱨ ᱜᱚᱝᱠᱮ ᱟᱨᱞᱤᱧ ᱞᱟᱹᱭᱮᱫᱼᱟ ᱡᱮ ᱟᱯᱮ ᱟᱯᱮ ᱥᱩᱨ ᱥᱩᱨ ᱥᱩᱯᱩᱨ ᱠᱚᱨᱮᱜ ᱜᱚᱝᱠᱮ ᱦᱮᱸᱭ ᱥᱮ᱾ ᱢᱟᱱᱮ ᱦᱩᱞ ᱢᱟᱦᱟ ᱡᱮ ᱯᱟᱞᱚᱱ ᱜᱮᱭᱟᱵᱚᱱ ᱥᱮ ᱵᱟᱝ ᱥᱮ ᱯᱟᱞᱚᱱ ᱜᱮᱭᱟ ᱠᱚ ᱥᱮ ᱵᱟᱝ᱾
ᱟᱪᱪᱷᱟ ᱟᱪᱪᱷᱟ ᱦᱳᱭ
ᱟᱞᱮ ᱫᱚ ᱦᱟᱸᱜ ᱚᱱᱠᱟᱜᱮ ᱦᱩᱞ ᱢᱟᱦᱟ ᱫᱚ ᱚᱵᱚᱥᱥᱳᱭ ᱢᱟᱱᱟᱣ ᱵᱟᱛ ᱛᱚ ᱦᱩᱭ ᱟᱠᱟᱱ ᱜᱮᱭᱟ ᱮᱸ ᱡᱟᱣ ᱥᱮᱨᱢᱟ ᱠᱚ ᱞᱮᱠᱟ ᱜᱮ ᱱᱤᱭᱟᱹ ᱥᱮᱨᱢᱟ ᱦᱚᱸ ᱚᱱᱠᱟᱜᱮ ᱢᱟᱦᱟ ᱢᱟᱦᱟ ᱢᱟᱱᱟᱣ ᱵᱟᱛᱟᱣ ᱦᱩᱭᱱᱟ᱾ ᱡᱟᱦᱟᱸ ᱫᱚ ᱟᱛᱳ ᱨᱮᱱ ᱱᱟᱭᱠᱮ ᱢᱮᱱᱟᱜ ᱟᱠᱟᱫᱮᱭᱟ ᱦᱟᱸᱜ ᱱᱟᱭᱠᱮ ᱵᱟᱵᱟ᱾ ᱟᱫᱚ ᱩᱱᱤ ᱩᱱᱤ ᱦᱟᱸᱜ ᱱᱟᱭ ᱠᱮ ᱵᱟᱵᱟ ᱜᱮ ᱩᱱᱠᱤᱱ ᱡᱟᱦᱟᱸ ᱟ ᱢᱤᱫᱴᱟᱝ ᱛᱷᱟᱱ ᱢᱮᱱᱟᱜ ᱟᱠᱟᱫᱟ᱾ ᱚᱱᱟ ᱛᱷᱟᱱ ᱨᱮ ᱥᱤᱫᱩ ᱠᱟᱹᱱᱩ ᱛᱟᱹᱠᱤᱱᱟᱜ ᱪᱤᱛᱟᱹᱨ ᱟᱨ ᱱᱚᱣᱟ ᱡᱟᱦᱟᱸ ᱟᱨ ᱥᱟᱨᱡᱚᱢ ᱰᱟᱹᱨ ᱵᱤᱫᱽ ᱠᱟᱛᱮᱫ ᱚᱸᱰᱮ ᱦᱟᱸᱜ
ᱯᱩᱡᱟᱹ ᱯᱟᱥᱟᱭᱟᱭᱺ ᱯᱩᱡᱟᱹ ᱯᱟᱥᱟ ᱠᱟᱛᱮᱫ ᱟᱨᱚ ᱟᱛᱳ ᱨᱮᱱ ᱢᱚᱬᱮ ᱦᱚᱲ ᱠᱚ ᱠᱚ ᱛᱟᱦᱮᱱᱟ, ᱩᱱᱠᱩ ᱠᱚ ᱣᱟᱛᱮᱜ ᱜᱮ ᱦᱟᱸᱜ ᱮᱱᱮᱡ ᱥᱮᱨᱮᱧ ᱥᱮ ᱛᱩᱢᱫᱟᱹᱜ ᱴᱟᱢᱟᱠ ᱨᱩ ᱣᱟᱛᱮᱫ
ᱠᱚ
ᱟ ᱨᱚᱲᱟᱜ-ᱟ᱾ ᱡᱮ ᱱᱚᱣᱟ ᱫᱤᱱ ᱫᱚ ᱱᱚᱝᱠᱟᱱ ᱠᱟᱛᱟᱛᱮᱫ ᱟᱵᱚᱣᱟᱜ ᱫᱤᱥᱚᱢ ᱯᱷᱩᱨᱜᱟᱹᱞ ᱞᱮᱱ ᱛᱟᱵᱚᱱᱟ᱾ ᱦᱳᱭ ᱥᱮ ᱟᱨᱠᱚ ᱮᱱᱮᱡ ᱥᱮᱨᱮᱧᱟ, ᱛᱟᱨᱯᱚᱨᱮ ᱚᱱᱠᱟ ᱠᱟᱛᱮᱫ ᱦᱟᱸᱜ ᱤᱱᱟᱹ ᱫᱤᱱ ᱫᱚ ᱮᱸ ᱯᱩᱡᱟᱹ ᱯᱟᱥᱟ ᱱᱚᱝᱠᱟᱞᱮ ᱢᱟᱱᱟᱣ ᱵᱟᱛᱟᱣ ᱠᱮᱜᱼᱟ ᱟᱞᱮ ᱫᱚ ᱦᱟᱸᱜ᱾
ᱟᱨ ᱜᱚᱢᱠᱮ ᱢᱟᱱᱮ ᱯᱮ ᱯᱟᱥᱟ-ᱯᱟᱥᱤ ᱟᱛᱩ ᱠᱚ ᱠᱚᱨᱮ ᱫᱚ ᱚᱱᱟ ᱢᱟᱱᱟᱣ ᱜᱮᱭᱟ ᱠᱚ ᱥᱮ ᱵᱟᱝ ᱦᱩᱞ ᱢᱟᱦᱟ ᱫᱚ?
ᱦᱳᱭ ᱦᱳᱭ ᱢᱟᱱᱟᱣ ᱜᱮᱭᱟ ᱠᱚ ᱜᱚᱢᱠᱮ ᱢᱟᱱᱟᱣ ᱜᱮᱭᱟ ᱠᱚ᱾
ᱟᱹᱰᱤ ᱱᱟᱯᱟᱭ ᱟᱹᱰᱤ ᱟᱹᱰᱤ ᱥᱟᱨᱦᱟᱣ ᱦᱳᱭᱥᱮ ᱱᱚᱝᱠᱟ ᱜᱮ ᱯᱚᱛᱤ ᱯᱚᱛᱤ ᱢᱟᱱᱮ ᱡᱚᱛᱚ ᱥᱮᱨᱢ ᱜᱮ ᱱᱟᱭᱛᱮ ᱱᱟᱯᱟᱭ ᱛᱮ ᱦᱳᱭ ᱥᱮ ᱱᱚᱝᱠᱟ ᱜᱮᱵᱚᱱ ᱠᱚᱨᱟᱣ ᱢᱟ ᱦᱩᱞ ᱢᱟᱦᱟ᱾ ᱫᱚ ᱟᱨ ᱦᱩᱞ ᱢᱟᱦᱟ ᱫᱚᱢᱮ ᱨᱟᱹᱥᱠᱟᱹ ᱨᱮᱱᱟᱜ ᱫᱤᱱ ᱫᱚ ᱵᱟᱝ ᱠᱟᱱ ᱛᱟᱵᱚᱱᱟ᱾ ᱢᱮᱱᱠᱷᱟᱱ ᱜᱚᱨᱚᱵᱽ ᱨᱮᱱᱟᱜ ᱫᱤᱱ ᱫᱚ ᱠᱟᱱ ᱛᱟᱵᱚᱱᱟ, ᱢᱮᱱᱠᱷᱟᱱ ᱫᱚᱢᱮ ᱮᱴᱟ ᱢᱟᱱᱮ ᱨᱟᱹᱥᱠᱟᱹ ᱨᱮᱱᱟᱜ ᱫᱤᱱ ᱫᱚ ᱵᱟᱝ ᱠᱟᱱᱟ ᱡᱮᱦᱮᱛᱩ ᱟᱵᱚ ᱠᱚᱣᱟᱜ ᱟᱵᱚᱨᱮᱱ ᱵᱤᱨ ᱵᱟᱱᱴᱟ ᱥᱤᱫᱩ ᱠᱟᱹᱱᱦᱩ ᱠᱚ ᱟᱠᱣᱟᱜ ᱡᱤᱣᱤ ᱪᱟᱞᱟᱣ ᱠᱟᱱᱟ ᱦᱳᱭ ᱥᱮ᱾ ᱟᱫᱚ ᱦᱤᱛᱚᱜ ᱫᱚ ᱢᱟᱱᱮ ᱞᱟᱹᱭ ᱜᱟᱱᱚᱜᱼᱟ ᱟᱵᱚ ᱠᱷᱟᱹᱛᱤᱨ ᱜᱮ ᱡᱤᱣᱤ ᱪᱟᱞᱟᱣ ᱠᱟᱱᱟ ᱦᱳᱭ ᱥᱮ᱾ ᱢᱟᱱᱮ ᱟᱵᱚ ᱠᱷᱟᱹᱛᱤᱨ ᱜᱮ ᱡᱤᱣᱤ ᱠᱚ ᱮᱢ ᱠᱟᱜᱼᱟ᱾
ᱦᱳᱭ ᱟᱫᱚ ᱟᱹᱞᱤᱧ ᱫᱚ ᱦᱟᱸᱜ ᱞᱤᱧ ᱢᱚᱱᱮᱭᱟ ᱚᱱᱟ ᱦᱚᱛᱮᱡ ᱛᱮ ᱮᱸᱜ ᱩᱱᱠᱩ ᱡᱩᱫᱤ
ᱦᱳᱭ᱾
ᱠᱟᱱᱩ ᱛᱟᱠᱤᱱᱥᱜ ᱦᱩᱭᱦᱟᱹᱨ ᱛᱮ ᱮᱱᱦᱤᱞᱳᱜ ᱡᱩᱫᱤ ᱮᱸ ᱤᱝᱨᱮᱡᱽ ᱠᱤ ᱵᱤᱨᱩᱫᱽ ᱨᱮ ᱵᱟᱠᱚ ᱞᱟᱹᱲᱦᱟᱹᱭ ᱠᱮᱭᱟ ᱛᱟᱦᱚᱞᱮ ᱦᱟᱸᱜ ᱱᱚᱣᱟ ᱥᱤᱸᱧᱚᱛ ᱫᱤᱥᱚᱢ ᱫᱚ ᱡᱟᱹᱱᱤᱡ ᱮᱸ ᱯᱷᱩᱨᱜᱟᱹᱞ ᱦᱚᱸ ᱵᱟᱝ ᱯᱷᱩᱨᱜᱟᱹᱞ ᱠᱚᱜᱼᱟ ᱟᱨ ᱱᱤᱛᱚᱜ ᱡᱟᱹᱱᱤᱡ ᱟᱵᱚ ᱱᱚᱣᱟ ᱥᱤᱸᱧᱚᱛ ᱫᱤᱥᱚᱢ ᱨᱮᱫᱚ ᱦᱟᱸᱜ ᱮᱹ ᱵᱟᱝᱵᱚᱱ ᱛᱟᱦᱮᱸ ᱠᱚᱜᱼᱟ ᱡᱟᱹᱱᱤᱡ ᱦᱟᱜ ᱟᱹᱞᱤᱧᱟᱜ ᱢᱚᱱᱮᱛᱮᱫᱚ ᱱᱚᱝᱠᱟᱞᱤᱧ ᱢᱚᱱᱮᱭᱮᱫᱟ᱾
ᱦᱳᱭ ᱮᱠᱫᱚᱢ ᱜᱚᱝᱠᱮ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱟᱜᱼᱟ ᱡᱟᱦᱟᱸ ᱫᱚ ᱦᱩᱭᱩᱜ ᱠᱟᱱᱟᱼᱼ ᱱᱚᱣᱟ ᱥᱤᱸᱧᱚᱛ ᱫᱤᱥᱚᱢ ᱨᱮ ᱟᱵᱚ ᱥᱟᱱᱛᱟ ᱟᱵᱚ ᱢᱟᱱᱮ ᱥᱟᱱᱛᱟᱲ ᱜᱮᱵᱚᱱ ᱪᱟᱵᱟ ᱠᱚᱜᱼᱟ ᱥᱮᱼᱼ ᱟᱹᱵᱤᱱ ᱥᱮ ᱟᱹᱞᱤᱧ ᱱᱚᱜᱼᱚᱭ ᱡᱮ ᱵᱤᱱ ᱱᱚᱜᱼᱚᱭ ᱡᱮᱼᱼ ᱱᱚᱣᱟ ᱜᱟᱞᱚᱪ ᱟᱠᱷᱲᱟ ᱨᱮ ᱦᱮᱡ ᱠᱟᱛᱮᱜ ᱡᱟ ᱟᱞᱟᱝ ᱞᱟᱝ ᱜᱟᱯᱟᱞ ᱢᱟᱨᱟᱜ ᱠᱟᱱᱟ ᱦᱳᱭ ᱥᱮ᱾ ᱱᱚᱣᱟ ᱦᱚᱸ ᱱᱚᱣᱟ ᱦᱚᱸ ᱵᱟᱝ ᱦᱩᱭ ᱠᱚᱜᱼᱟ ᱦᱳᱭ ᱥᱮ ᱢᱟᱱᱮ ᱱᱚᱣᱟᱼᱼ ᱟᱵᱚ ᱱᱚᱣᱟ ᱡᱟᱦᱟᱸ ᱵᱷᱟᱨᱚᱛ ᱫᱤᱥᱚᱢ ᱨᱮᱫᱚᱼᱼ ᱡᱚᱛᱚ ᱤᱝᱨᱮᱡ ᱟᱜ ᱜᱮ ᱨᱟᱡᱽ ᱦᱩᱭ ᱠᱚᱜᱼᱟ ᱟᱵᱚᱼᱼ ᱡᱮ ᱱᱚᱜ ᱚᱭ ᱢᱮᱱᱟᱜ ᱵᱚᱱᱟ ᱟᱹᱰᱤ ᱩᱛᱟᱹᱨ ᱟᱭᱢᱟ ᱟᱭᱢᱟ ᱦᱤᱱᱫᱩ ᱢᱩᱥᱞᱤᱢ, ᱥᱤᱠᱷ ᱥᱟᱶᱛᱟᱞ ᱟᱹᱰᱤ ᱟᱹᱰᱤ ᱨᱚᱠᱚᱢ ᱢᱮᱱᱟᱜ ᱵᱚᱱᱟ ᱟᱵᱚ ᱫᱚ ᱢᱤᱫᱽᱴᱮᱱ ᱦᱚᱸ ᱵᱟᱵᱚᱱ ᱛᱟᱦᱮᱸ ᱠᱚᱜᱼᱟ ᱜᱚᱝᱠᱮ᱾
ᱦᱳᱭ ᱦᱳᱭ ᱦᱳᱭ ᱦᱳᱭ ᱮᱠᱫᱚᱢ ᱮᱠᱫᱚᱢ ᱮᱠᱫᱚᱢ ᱩᱱᱠᱩ ᱡᱩᱫᱤ ᱮᱱᱟ ᱫᱤᱱ ᱦᱤᱞᱳᱜ᱾ ᱫᱤᱥᱚᱢ ᱵᱟᱠᱚ ᱯᱷᱩᱨᱜᱟᱹᱞ ᱦᱚᱴᱚ ᱠᱟᱜ ᱠᱮᱭᱟᱼᱼ ᱛᱟᱦᱚᱞᱮ ᱦᱮ ᱮᱠᱫᱚᱢ ᱟᱵᱚ ᱫᱚ ᱦᱟᱸᱜ ᱵᱟᱵᱚᱱ ᱛᱟᱦᱮᱸ ᱠᱚᱜᱼᱟ ᱱᱤᱛᱚᱜ ᱱᱚᱣᱟ ᱥᱤᱧᱚᱛ ᱫᱤᱥᱚᱢ ᱨᱮ ᱟᱨ ᱪᱮᱫ᱾
ᱦᱮᱸ ᱦᱮᱸ ᱜᱚᱝᱠᱮ᱾
ᱦᱳᱭ᱾
ᱟᱫᱚ ᱚᱱᱟᱛᱮᱞᱤᱧ ᱞᱟᱹᱭᱟ ᱡᱮ ᱦᱮᱸᱼᱼ ᱚᱵᱚᱥᱳᱭ ᱜᱚᱨᱚᱵᱽ ᱨᱮᱱᱟᱜ ᱫᱤᱱ ᱠᱟᱱ ᱛᱟᱵᱚᱱᱟ ᱚᱱᱟ ᱚᱱᱟ ᱠᱚ ᱠᱷᱟᱹᱛᱤᱨ ᱛᱮᱫᱚ ᱵᱳᱞ ᱠᱷᱮᱞ ᱠᱚᱫᱚ ᱟᱞᱚᱵᱚᱱ ᱠᱚᱨᱟᱭᱼᱼ ᱦᱚᱪᱚᱭ ᱢᱟ ᱥᱮ, ᱯᱟᱛᱟ ᱪᱷᱟᱛᱟ ᱠᱚ ᱚᱨᱠᱮᱥᱴᱟᱨ ᱠᱚᱫᱚ ᱟᱞᱚᱵᱚᱱ ᱠᱚᱨᱟᱣ ᱦᱚᱪᱚᱭᱼᱢᱟ ᱢᱤᱫᱽᱴᱮᱱ ᱠᱚᱢᱯᱤᱴᱤᱥᱚᱱ ᱡᱟᱛᱼᱼ ᱛᱟᱨᱟ ᱠᱚᱨᱟᱣ ᱦᱚᱪᱚᱭᱼᱢᱟ ᱜᱤᱫᱽᱨᱟᱹ ᱠᱚᱵᱚᱱ ᱩᱫᱩᱜ ᱟᱠᱚᱣᱟ ᱵᱟᱝᱢᱟ ᱪᱮᱫ ᱞᱮᱠᱟ ᱠᱟᱛᱮᱫᱼᱼ ᱪᱮᱫᱽᱞᱮᱠᱟ ᱠᱚ ᱛᱟᱦᱮᱸ ᱠᱟᱱᱟ ᱱᱩᱠᱩ ᱵᱤᱨ ᱵᱟᱱᱴᱟ ᱥᱤᱫᱩ ᱠᱟᱱᱩ ᱯᱷᱩᱞᱳ ᱡᱷᱟᱱᱚ ᱟᱨᱚ ᱟᱨᱚ ᱟᱭᱢᱟ ᱟᱭᱢᱟ ᱵᱤᱨ ᱵᱟᱱᱴᱟ᱾